ᱦᱳᱭ ᱡᱚᱦᱟᱨᱼᱼ
ᱦᱳᱭ ᱟᱨ ᱥᱟᱹᱜᱩᱱ ᱛᱤᱠᱤᱱ ᱜᱚᱝᱠᱮ?
ᱦᱳᱭ ᱥᱟᱹᱜᱩᱱ ᱛᱤᱠᱤᱱ᱾
ᱦᱳᱭ ᱦᱳᱭ ᱟᱨ ᱜᱚᱢᱠᱮ ᱪᱮᱫ ᱞᱮᱠᱟ ᱢᱮᱱᱟᱜ ᱟᱠᱟᱟᱜ ᱵᱤᱱᱟ ᱱᱚᱣᱟ ᱫᱟᱜ ᱡᱟᱹᱯᱩᱫᱼᱼ ᱫᱤᱱ ᱨᱮ
ᱦᱮᱸ ᱜᱚᱝᱠᱮ ᱫᱟᱜ ᱡᱟᱹᱯᱩᱫ ᱫᱤᱱ ᱨᱮᱫᱚ ᱦᱟᱸᱜ ᱟᱹᱰᱤ ᱢᱚᱸᱡᱽ ᱜᱮ ᱦᱟᱸᱜ ᱢᱮᱱᱟᱜ ᱟᱠᱟᱫ ᱞᱤᱧᱟ ᱟᱹᱞᱤᱧ ᱫᱚ᱾ ᱟᱨ ᱟᱯᱮ ᱠᱚᱜᱮ ᱜᱚᱝᱠᱮ?
ᱟᱞᱮ ᱦᱚᱸ ᱜᱚᱝᱠᱮ ᱱᱤᱛᱳ ᱫᱚ ᱟᱹᱰᱤ ᱱᱟᱯᱟᱭ ᱜᱮ ᱪᱟᱸᱫᱳ ᱵᱚᱸᱜᱟ ᱫᱟᱭᱟ ᱫᱩᱟᱹᱲ ᱛᱮ ᱢᱮᱱᱟᱜ ᱟᱠᱟᱫ ᱞᱮᱜᱮᱭᱟ᱾
ᱦᱳᱭ ᱢᱚᱡᱽ ᱛᱟᱦᱮᱸ ᱞᱮᱱᱠᱷᱟᱱ ᱜᱮ ᱦᱳᱭ ᱜᱚᱢᱠᱮᱼᱼ
ᱦᱳᱭ ᱦᱳᱭ ᱦᱳᱭ ᱨᱮᱸᱜᱮᱡ ᱦᱚᱲ ᱴᱮᱸᱜᱚᱡ ᱵᱚᱦᱚᱜᱼᱼ
ᱦᱳᱭ ᱟᱫᱚ ᱵᱟᱵᱚᱱ ᱨᱮᱸᱜᱮᱡᱼᱟ ᱜᱚᱢᱠᱮ ᱡᱷᱚᱛᱚ ᱜᱮ ᱦᱟᱸᱜ ᱵᱚᱱᱼᱼ ᱦᱮᱸ ᱪᱮᱫ ᱤᱧ ᱞᱟᱹᱭᱟ ᱨᱮᱸᱜᱮᱡ ᱫᱚ ᱢᱮᱱ ᱵᱟᱝ ᱜᱟᱱᱚᱜᱼᱟ ᱟᱫᱚ, ᱪᱮᱫ ᱞᱮᱠᱟ ᱞᱤᱧ ᱞᱟᱹᱭᱟ ᱟᱹᱵᱤᱱ ᱨᱮᱸᱜᱮᱡ ᱡᱚᱠᱷᱚᱱ ᱵᱤᱱ ᱞᱟᱹᱭ ᱠᱟᱜᱼᱟ ᱟᱹᱞᱤᱧ ᱦᱚᱸ ᱨᱮᱸᱜᱮᱡ ᱜᱮᱞᱤᱧ ᱞᱟᱹᱭᱜᱼᱟ ᱢᱟᱱᱮ, ᱢᱮᱱᱟᱜ ᱫᱚ ᱢᱮᱱᱟᱜ ᱟᱠᱟᱫ ᱨᱮᱦᱚᱸ ᱨᱮᱸᱜᱮᱡ ᱜᱮᱭᱟ ᱟᱹᱞᱤᱧ ᱫᱚ ᱵᱚᱦᱩ ᱠᱤᱪᱷᱩ ᱛᱮᱞᱤᱧᱸᱜᱮᱡ ᱜᱮᱭᱟ, ᱟᱨ ᱟᱹᱵᱤᱱ ᱡᱟᱦᱟᱸ ᱛᱮᱵᱤᱱ ᱨᱮᱸᱜᱮᱡᱼᱟ ᱟᱹᱞᱤᱧ ᱚᱱᱟ ᱠᱤᱥᱟᱹᱲ ᱜᱮᱭᱟ ᱟᱨ ᱟᱹᱵᱤᱱ ᱡᱟᱦᱟᱸ ᱛᱮᱵᱤᱱ ᱠᱤᱥᱟᱹᱬ ᱜᱮᱭᱟ ᱚᱱᱟ ᱛᱮᱫᱚ ᱟᱹᱞᱤᱧ ᱦᱚᱸᱞᱤᱧ ᱨᱮᱸᱜᱮᱡ ᱜᱮᱭᱟ ᱦᱟᱸᱜ ᱜᱚᱝᱠᱮ,
ᱟᱪᱪᱷᱟ ᱜᱚᱝᱠᱮ, ᱛᱟᱦᱚᱞᱮ ᱟᱹᱞᱤᱧᱟᱜ ᱨᱮᱸᱜᱮᱡ ᱜᱮᱞᱤᱧ ᱞᱟᱹᱭ ᱞᱮᱜᱮ ᱦᱮᱸ ᱥᱮ,
ᱦᱳᱭ, ᱦᱳᱭ, ᱟᱵᱤᱱᱟᱜ ᱨᱮᱸᱜᱮᱡ ᱜᱮ ᱞᱟᱹᱭ ᱟᱧᱡᱚᱢ ᱟᱞᱤᱧ
ᱟᱪᱪᱷᱟ, ᱚᱱᱟ ᱢᱟᱲᱟᱝ ᱨᱮ ᱜᱚᱝᱠᱮ ᱟᱨ ᱢᱤᱫᱴᱟᱝ ᱜᱟᱞᱢᱟᱨᱟᱣ ᱦᱮᱸ ᱠᱤᱫᱩᱵ, ᱠᱤᱫᱩᱵ ᱞᱤᱧ ᱞᱟᱹᱭᱮᱫᱼᱟ ᱜᱚᱝᱠᱮ, ᱢᱟᱱᱮ ᱵᱟᱹᱥᱤᱭᱟᱹᱢ ᱛᱤᱠᱤᱱ ᱜᱚᱫᱚ ᱦᱩᱭ ᱠᱟᱱᱟ ᱥᱮ ᱜᱚᱝᱠᱮ ᱟᱹᱣᱨᱤ?
ᱦᱳᱭ, ᱦᱳᱭ ᱵᱟᱹᱥᱭᱢ ᱛᱤᱠᱤᱱ ᱠᱚᱫᱚ ᱦᱟᱸᱜ ᱦᱩᱭ ᱜᱚᱫ ᱟᱠᱟᱱᱟ ᱜᱚᱢᱠᱮ,
ᱟᱫᱚ ᱜᱚᱝᱠᱮ ᱪᱮᱫ ᱠᱚ ᱩᱛᱩ ᱦᱩᱭ ᱞᱮᱱᱛᱮ?
ᱟᱫᱚ ᱜᱚᱝᱠᱮ ᱚᱱᱠᱟ ᱞᱮᱠᱟ ᱛᱮᱫᱚ ᱦᱟᱸᱜ ᱩᱛᱩ ᱫᱚ, ᱮᱻ ᱫᱚᱢᱮᱻᱤᱭᱟᱹ ᱫᱚ ᱱᱤᱛᱚᱜ ᱫᱚ, ᱛᱚ ᱚᱲᱟᱜ ᱨᱮᱜᱮ ᱢᱮᱱᱟᱜ ᱟᱠᱟᱫ ᱞᱤᱧᱟ ᱛᱚ, ᱟᱫᱚ ᱚᱱᱟ ᱠᱷᱟᱹᱛᱤᱨ ᱛᱮ ᱱᱚᱣᱟ ᱟᱲᱟᱜ ᱥᱟᱠᱟᱢ ᱵᱟᱲᱜᱮ ᱠᱚᱨᱮᱱᱟᱜ ᱜᱮ ᱡᱚᱢ ᱵᱟᱲᱟ ᱦᱩᱭ ᱟᱠᱟᱱᱟ ᱟᱯᱟᱛᱚᱛᱚ ᱱᱤᱛ ᱯᱚᱨᱡᱚᱱᱛᱚ ᱫᱚ᱾
ᱦᱳᱭ ᱳᱭᱻᱳᱭ ᱦᱮᱸ ᱛᱚ ᱜᱚᱝᱠᱮ,
ᱦᱳᱭ, ᱟᱫᱚ ᱱᱚᱝᱠᱟ ᱫᱟᱜ ᱡᱟᱹᱯᱩᱫ ᱨᱮ ᱥᱮ ᱜᱚᱢᱠᱮ ᱟᱫᱚ ᱱᱩᱠᱩ ᱵᱟᱹᱭᱦᱟᱹᱲ ᱨᱮᱱ ᱡᱟᱦᱟᱸᱭ ᱫᱚ ᱰᱟᱹᱲᱠᱟᱹ ᱦᱟᱹᱠᱩ, ᱞᱟᱫ ᱟᱨ ᱚᱱᱟ ᱞᱟ ᱫᱚᱦᱟᱸᱜ ᱚᱱᱟ ᱦᱚᱛᱚᱫ ᱥᱟᱠᱟᱢ ᱟᱨᱠᱤ ᱦᱚᱛᱚᱫ ᱟᱲᱟᱜ ᱨᱮᱱᱟᱜ ᱥᱟᱠᱟᱢ ᱨᱮ ᱞᱟᱫ ᱦᱩᱭ ᱞᱮᱱᱛᱮ ᱥᱤᱯᱤ ᱦᱩᱭ ᱠᱟᱱᱟ, ᱟᱫᱚ ᱟᱹᱰᱤ ᱟᱸᱴ ᱜᱮᱦᱟᱜ ᱥᱤᱵᱤᱞ ᱠᱟᱛᱮᱫ ᱡᱚᱢ ᱦᱩᱭ ᱠᱟᱱᱟ᱾ ᱦᱳᱭ, ᱟᱫᱚᱞᱤᱧ ᱞᱟᱹᱭᱮᱜᱟ ᱜᱚᱝᱠᱮ, ᱵᱤᱱ ᱜᱮ ᱦᱟᱸᱜ ᱵᱤᱱ ᱡᱚᱢ ᱵᱟᱲᱟ ᱠᱮᱫ ᱪᱚᱝ ᱵᱟᱝ ᱪᱚᱝ?
ᱦᱮᱸ ᱜᱚᱝᱠᱮ ᱟᱹᱞᱤᱧ ᱦᱚᱸ ᱢᱤᱫ ᱱᱚᱰᱮᱠ ᱢᱟᱲᱟᱝ ᱜᱮᱞᱤᱧ ᱡᱚᱢ ᱠᱟᱜᱼᱟ᱾
ᱦᱳᱭ, ᱦᱳᱭ, ᱦᱳᱭ
ᱡᱚᱢ ᱫᱚᱞᱤᱧ ᱡᱚᱢ ᱠᱮᱜᱼᱟ, ᱟᱫᱚ ᱱᱚᱜᱼᱚᱭ ᱠᱷᱮᱛ ᱠᱷᱚᱱᱟᱜ ᱢᱮᱱᱛᱮ ᱨᱟᱠᱟᱵ ᱢᱟᱱᱮ ᱠᱟᱹᱡ ᱢᱟᱱᱮ ᱫᱮᱨᱤ ᱧᱚᱜ ᱠᱟᱛᱮᱜ ᱜᱮ ᱛᱦᱤᱧ ᱫᱚ ᱫᱟᱜ ᱢᱟᱹᱰᱤ ᱠᱚ ᱟᱹᱜᱩ ᱟᱠᱟᱫ ᱞᱤᱧᱟ, ᱠᱷᱮᱛ ᱨᱮᱜᱮ ᱢᱮᱱᱟᱜ ᱟᱠᱟᱫ ᱞᱤᱧᱟᱹ᱾
ᱦᱳᱭ, ᱦᱳᱭ, ᱦᱳᱭ,
ᱥᱤᱭᱳᱜ ᱠᱟᱱ ᱛᱟᱦᱮᱸᱫ ᱟᱞᱤᱧ, ᱟᱫᱚ ᱮᱱᱛᱩ ᱡᱚᱢ ᱵᱟᱲᱟ ᱠᱟᱛᱮᱫ ᱠᱟᱹᱴᱤᱡ ᱞᱤᱧ ᱡᱤᱨᱟᱹᱣ ᱵᱟᱲᱟᱣ ᱟᱠᱟᱱᱟ ᱟᱫᱚ ᱞᱤᱧ ᱦᱟᱯᱮ ᱫᱤᱥᱚᱢ ᱦᱚᱲ ᱥᱟᱞᱟᱜ ᱠᱟᱹᱴᱤᱡ ᱞᱤᱧ ᱜᱟᱞᱢᱟᱨᱟᱣ ᱞᱮᱜᱮ ᱦᱚᱭ, ᱢᱟᱱᱮ ᱢᱚᱱᱮ ᱵᱟᱹᱲᱤᱡ ᱡᱤᱣᱤ ᱨᱟᱲᱮᱡᱽ᱾
ᱦᱳᱭ, ᱦᱳᱭ, ᱦᱳᱭ ᱦᱮᱸ ᱟᱫᱚ ᱦᱟᱸᱜ ᱚᱱᱠᱟ ᱜᱮ ᱞᱟᱹᱭ ᱠᱮᱫᱟᱭ ᱡᱮ ᱢᱟᱱᱮ ᱠᱤᱪᱷᱩ ᱴᱚᱱᱰᱮᱠ ᱞᱟᱦᱟ ᱵᱟᱹᱵᱤᱱ ᱞᱟᱹᱭ ᱠᱮᱜᱟ ᱡᱮ ᱤᱭᱟᱹ ᱮ ᱠᱟᱹᱴᱤᱡ ᱨᱮᱸᱜᱮᱡ ᱨᱟᱵᱟᱝ ᱫᱚ ᱛᱟᱦᱮᱸᱱ ᱜᱮᱛᱟᱵᱚᱱᱟ, ᱟᱫᱚ ᱚᱠᱟ ᱞᱮᱠᱟ ᱦᱟᱸᱜ ᱵᱤᱱ ᱨᱮᱸᱜᱮᱡ ᱜᱮᱭᱟ ᱚᱱᱟᱜᱮ ᱠᱟᱹᱴᱤᱡ ᱵᱤᱱ ᱞᱟᱹᱭ ᱥᱚᱫᱚᱨ ᱟᱞᱤᱧ ᱠᱷᱟᱱ ᱟᱹᱰᱤ ᱡᱩᱛ ᱠᱚᱜᱼᱟ᱾
ᱦᱳᱭ ᱜᱚᱝᱠᱮ ᱨᱮᱸᱜᱮᱡ ᱫᱚ ᱱᱚᱝᱠᱟ, ᱦᱟᱥᱟ ᱡᱟᱭᱜᱟ ᱦᱚᱸ ᱫᱚᱢᱮ ᱜᱚᱝᱠᱮ ᱵᱟᱹᱱᱩᱜ ᱠᱟᱜ ᱛᱟᱹᱞᱤᱧᱟ, ᱟᱨ ᱜᱚᱝᱠᱮ ᱢᱟᱱᱮ ᱪᱟᱥᱵᱟᱥ ᱠᱚᱦᱚᱸ ᱢᱟᱱᱮ ᱫᱚᱢᱮ ᱮᱠᱴᱟ ᱴᱷᱤᱠ ᱴᱷᱟᱠ ᱵᱟᱝ ᱦᱤᱭᱩᱜ ᱠᱟᱱᱟ᱾ ᱦᱳᱭ ᱥᱮ ᱟᱨ ᱱᱚᱛᱮ ᱜᱚᱝ ᱠᱮ ᱢᱟᱱᱮ ᱦᱩᱲᱩ ᱪᱟᱣᱞᱮ ᱠᱚᱨᱮᱱᱟᱜ ᱦᱚᱸ ᱫᱟᱢ ᱫᱚ ᱵᱟᱝ ᱵᱟᱹᱲᱛᱤᱜ ᱠᱟᱱᱟ᱾
ᱵᱟᱝ ᱵᱟᱲᱛᱤᱜ ᱠᱟᱱᱟ᱾
ᱦᱳᱭ, ᱛᱟᱦᱞᱮ ᱚᱱᱠᱟ ᱞᱮᱠᱟᱨᱮ ᱢᱟᱱᱮ, ᱨᱮᱸᱜᱮᱡ ᱜᱮᱭᱟᱞᱤᱧ ᱟᱨ ᱢᱟᱹᱭ ᱵᱟᱹᱵᱩ ᱛᱟᱠᱚ ᱢᱮᱱᱟᱜ ᱟᱠᱟᱫᱼᱼ ᱩᱱᱠᱩ ᱦᱚᱸᱞᱤᱧ ᱚᱞ ᱯᱟᱲᱦᱟᱣᱮᱫ ᱠᱚᱣᱟ ᱥᱮ ᱟᱫᱚ ᱠᱟᱹᱴᱤᱡ ᱟᱹᱰᱤ ᱠᱚᱢ ᱯᱟᱲᱦᱟᱣ ᱜᱚᱫᱚᱜ ᱠᱟᱱ ᱛᱟᱹᱞᱤᱧᱟ ᱟᱫᱚᱼᱼ ᱟᱹᱞᱤᱧ ᱠᱟᱹᱴᱤᱡ ᱠᱚᱥᱴᱚ ᱞᱤᱧ ᱟᱹᱭᱠᱟᱹᱣᱮᱜᱼᱟ ᱡᱮ ᱵᱟᱵᱟ ᱛᱟᱦᱮᱸᱱ ᱛᱩᱞᱩᱡᱼᱼ ᱪᱮᱫ ᱞᱮᱠᱟ ᱜᱤᱫᱽᱨᱟᱹ ᱫᱚ ᱵᱟᱠᱚ ᱯᱟᱲᱦᱟᱣ ᱫᱟᱲᱮᱭᱟᱜ ᱠᱟᱱᱟ ᱥᱮ ᱦᱚᱲᱜ ᱪᱮᱫ ᱞᱮᱠᱟ ᱠᱚ ᱞᱟᱹᱭᱼᱟ᱾
ᱦᱳᱭᱼᱦᱳᱭ
ᱦᱮᱸᱥᱮ ᱢᱟᱱᱮ ᱠᱟᱹᱴᱤᱡ ᱞᱟᱡᱟᱣᱞᱤᱧ ᱟᱹᱭᱠᱟᱹᱣᱮᱜᱼᱟ ᱥᱮ ᱫᱩᱠ ᱦᱚᱞᱤᱧ ᱟᱹᱭᱠᱟᱹᱣᱮᱜᱼᱟ᱾
ᱦᱳᱭ ᱦᱳᱭ᱾
ᱢᱟᱨᱮ ᱜᱤᱫᱽᱨᱟᱹ ᱠᱚ ᱯᱟᱲᱦᱟᱜ ᱵᱩᱡᱷᱟᱹᱣᱮᱫ ᱠᱚᱣᱟ᱾ ᱵᱟᱨ ᱥᱮᱫ ᱦᱚᱨᱚᱜ ᱵᱟᱸᱫᱮ ᱠᱚ ᱦᱟᱛᱟᱣ ᱵᱩᱡᱷᱟᱹᱣᱮᱫ ᱠᱚᱣᱟ ᱵᱟᱹᱞᱤᱧ ᱦᱟᱛᱟᱣ ᱫᱟᱲᱮᱭᱟᱠᱚ ᱠᱟᱱᱟ᱾ ᱱᱚᱜᱚ ᱱᱚᱝᱠᱟᱱᱟᱜ ᱨᱮᱸᱜᱮᱡ ᱜᱮ ᱜᱚᱝᱠᱮ,
ᱦᱳᱭ ᱦᱳᱭ ᱦᱳᱭ ᱟᱫᱚ ᱜᱚᱝᱠᱮ ᱞᱤᱧ ᱞᱟᱹᱭᱟ ᱠᱟᱹᱴᱤᱡ ᱞᱤᱧ ᱦᱟᱲᱟᱣᱮᱫ ᱵᱮᱱᱟᱜ ᱟᱫᱚᱼᱼ ᱞᱟᱹᱭᱮᱜᱼᱟ ᱞᱤᱧ ᱟᱯᱮ ᱫᱚ ᱚᱠᱟ ᱴᱚᱴᱷᱟ ᱯᱮ ᱯᱟᱲᱟᱜ ᱠᱟᱱᱟ ᱦᱟᱸᱜ ᱜᱚᱝᱠᱮ ᱚᱱᱟ ᱠᱟᱹᱴᱤᱡ ᱢᱟᱱᱮ ᱟᱯᱮ ᱚᱠᱟ ᱫᱤᱥᱚᱢ ᱯᱮ ᱯᱟᱲᱦᱟᱜᱼᱼ
ᱦᱳᱭᱼᱦᱳᱭ ᱜᱚᱝᱠᱮ ᱟᱞᱮ ᱫᱚ ᱜᱚᱝᱠᱮᱼᱼ ᱱᱚᱣᱟ ᱤᱭᱟᱹ ᱲᱤᱥᱥᱟ ᱯᱚᱱᱚᱛ ᱜᱚᱢᱠᱮ
ᱩᱰᱤᱥᱟ ᱯᱚᱱᱚᱛ ᱫᱚ ᱟᱹᱰᱤ ᱟᱫᱚᱼᱼ ᱚᱱᱟ ᱨᱮᱱᱟᱜ ᱤᱭᱟᱹ ᱠᱟᱹᱴᱤᱡ ᱰᱤᱥᱴᱤᱠ ᱴᱟᱜ ᱦᱟᱸᱜ ᱵᱮᱱ ᱞᱟᱹᱭ ᱞᱮᱠᱷᱟᱱ ᱢᱚᱭᱩᱨᱵᱷᱚᱸᱡᱽ ᱥᱮ ᱚᱠᱟ?
ᱦᱳᱭ ᱜᱚᱝᱠᱮ ᱚᱱᱟ ᱢᱚᱭᱩᱨᱵᱷᱚᱸᱡᱽ ᱜᱮ᱾
ᱰᱤᱥᱴᱤᱠ ᱫᱚ ᱢᱚᱭᱩᱨᱵᱷᱚᱸᱡᱽ ᱜᱮᱭᱟ ᱥᱮ ᱪᱮᱫ ᱞᱮᱠᱟ?
ᱦᱳᱭᱼᱦᱳᱭ ᱜᱚᱢᱠᱮ
ᱟᱪᱪᱷᱟ ᱴᱷᱤᱠ ᱜᱮᱭᱟ ᱚᱱᱟ ᱛᱮᱜᱮ ᱛᱚ ᱟᱹᱰᱤ ᱫᱩᱠ ᱨᱮ ᱟᱹᱵᱤᱱᱟᱜ ᱠᱟᱛᱷᱟ ᱨᱮ ᱟᱹᱰᱤ ᱫᱩᱠᱞᱤᱧ ᱵᱩᱡᱷᱟᱹᱣ ᱠᱮᱼᱟ ᱟᱹᱞᱤᱧ ᱦᱚᱸᱼᱼ ᱟᱨ ᱟᱹᱞᱤᱧ ᱦᱚᱸᱼᱼ ᱛᱟᱞᱮ ᱱᱤᱭᱟᱹ ᱥᱮᱨᱢᱟ ᱞᱮᱠᱟ ᱪᱟᱥ ᱯᱮ ᱱᱟᱯᱟᱭᱼᱼ ᱟᱨ ᱦᱟᱸᱜ ᱚᱸᱰᱮ ᱨᱮᱱ ᱜᱚᱞᱯᱷᱚ ᱟᱡᱼᱼ ᱜᱚᱞᱯᱚᱭ ᱫᱟᱞᱤᱧ ᱦᱟᱸᱜ ᱚᱸᱰᱮ ᱤᱭᱟᱹ ᱠᱚᱨᱮ ᱱᱚᱝᱠᱟ ᱠᱤᱥᱟᱱ ᱢᱟᱱᱰᱤ ᱠᱚᱨᱮ ᱯᱮ ᱮᱢ ᱜᱮᱭᱟ ᱛᱚ ᱦᱩᱲᱩ ᱠᱚᱼᱼ
ᱵᱟᱝᱟ ᱜᱚᱝᱠᱮ ᱩᱱᱟᱹᱜ ᱴᱟ ᱫᱚ ᱦᱩᱲᱩ ᱫᱚ ᱚᱱᱟ ᱫᱚᱞᱤᱧ ᱞᱟᱹᱭᱠᱮᱭᱟ ᱜ ᱦᱟᱥᱟ ᱡᱟᱭᱜᱟ ᱦᱚᱸ ᱠᱚᱢ ᱜᱮᱭᱟ ᱜᱚᱝᱠᱮ ᱟᱨᱼᱼ ᱠᱤᱥᱟᱱ ᱢᱟᱱᱰᱤ ᱨᱮᱫᱚ ᱪᱮᱫᱠᱟᱞᱤᱧ ᱮᱢᱟ ᱟᱹᱠᱷᱨᱤᱧ ᱦᱚᱸ ᱜᱚᱢᱠᱮ ᱚᱱᱟ ᱫᱚ ᱵᱟᱝ ᱜᱟᱱᱚᱜᱼᱟ᱾ ᱟᱹᱠᱷᱨᱤᱧ ᱞᱮᱠᱷᱟᱱ ᱡᱚᱢ ᱱᱟᱞᱤᱧ ᱪᱮᱫ ᱜᱚᱝᱠᱮ ᱚᱱᱮ ᱚᱱᱠᱟ᱾
ᱳᱭ ᱟᱪᱪᱷᱟ ᱟᱪᱪᱷᱟ ᱟᱫᱚᱼᱼ ᱟᱫᱚ ᱱᱤᱭᱟᱹ ᱥᱮᱨᱢᱟ ᱫᱚ ᱦᱟᱸᱜ ᱞᱤᱧ ᱢᱚᱱᱮᱜᱼᱟ ᱪᱟᱥ ᱠᱚᱫᱚ ᱦᱟᱸᱜ ᱢᱚᱴᱟᱢᱩᱴᱤ ᱟᱹᱰᱤ ᱢᱚᱸᱡᱽ ᱜᱮ ᱦᱩᱭᱩᱜ ᱠᱟᱱᱟ᱾ ᱟᱫᱚ ᱞᱤᱧ ᱞᱟᱹᱭᱮᱫᱼᱟ ᱱᱚᱝᱠᱟ ᱯᱟᱸᱪ ᱪᱷᱚ ᱠᱩᱭᱤᱱᱴᱟᱞ ᱦᱚᱸ ᱵᱟᱝ ᱦᱩᱭ ᱜᱚᱫᱚᱜ ᱛᱟᱯᱮᱭᱟ?
ᱪᱮᱫ ᱞᱮᱠᱟ ᱜᱚᱝᱠᱮ?
ᱞᱟᱹᱭᱮᱫᱼᱟ ᱞᱤᱧ ᱱᱚᱝᱠᱟ ᱥᱮᱨᱢᱟ ᱯᱩᱨᱟᱹ ᱪᱟᱥ ᱠᱟᱛᱮᱫ ᱞᱟᱹᱭᱮᱫᱼᱟ ᱞᱤᱧ ᱡᱚᱢ ᱵᱟᱫᱛᱮᱫ ᱱᱚᱝᱠᱟ ᱯᱟᱸᱪᱼᱼ ᱪᱷᱚ ᱠᱩᱭᱤᱱᱴᱟᱞ ᱟᱠᱷᱨᱤᱧ ᱠᱚᱦᱚᱸ ᱵᱟᱭ ᱦᱩᱭ ᱜᱚᱫᱚᱜᱼᱟ᱾
ᱵᱟᱝᱼᱟ ᱜᱚᱢᱠᱮ ᱟᱫᱚ ᱯᱟᱸᱪ ᱪᱷᱚ ᱠᱩᱭᱱᱴᱟᱞ ᱢᱟ ᱜᱚᱢᱠᱮ ᱟᱹᱞᱤᱧ ᱢᱟ ᱟᱹᱞᱤᱧᱟᱜ ᱚᱲᱟᱜ ᱨᱮ ᱢᱤᱫ ᱫᱤᱱ ᱦᱚᱸ ᱵᱟᱹᱞᱤᱧ ᱧᱮᱞ ᱟᱠᱟᱜᱼᱟ ᱜᱚᱢᱠᱮ?
ᱚ ᱟᱪᱪᱷᱟ ᱟᱪᱪᱷᱟ ᱛᱟᱦᱞᱮ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ᱾
ᱜᱚᱝᱠᱮ ᱪᱟᱨ ᱵᱟᱨ ᱠᱩᱭᱱᱴᱟᱞ ᱜᱟᱱ ᱦᱩᱲᱩ ᱦᱩᱭᱩᱜᱼᱟ ᱜᱚᱝᱠᱮᱼᱼ ᱟᱞᱮ ᱵᱳᱰ ᱡᱳᱨ
ᱚ ᱟᱪᱪᱷᱟ ᱟᱪᱪᱷᱟ ᱛᱟᱦᱚᱞᱮ ᱜᱚᱝᱠᱮ ᱞᱤᱧ ᱞᱟᱹᱭᱟ ᱵᱟᱹᱭᱦᱟᱹᱲ ᱠᱚᱫᱚ ᱢᱮᱱᱟᱜ ᱟᱠᱟᱫᱟ ᱥᱮ ᱵᱟᱹᱱᱩᱜᱼᱼ ᱵᱟᱭᱦᱟᱲ ᱠᱚᱫᱚ ᱵᱟᱱᱳᱦ ᱠᱟᱜ ᱜᱮᱭᱟ?
ᱵᱟᱹᱱᱩᱜ ᱟᱠᱟᱫᱟ ᱜᱚᱝᱠᱮ ᱵᱟᱹᱭᱦᱟᱹᱲ ᱨᱮᱫᱚ ᱚᱱᱟ ᱵᱟᱲᱜᱮ ᱫᱷᱟᱨᱮ ᱨᱮ ᱵᱟᱨᱭᱟ ᱜᱟᱱ ᱠᱷᱮᱛ ᱢᱮᱱᱟᱜ ᱟᱠᱟᱫᱟ ᱵᱟᱨ ᱵᱤᱜᱷᱟᱹ ᱜᱟᱱᱼᱼ ᱚᱱᱟ ᱨᱮᱜᱮ ᱠᱟᱹᱴᱤᱡ ᱪᱟᱥ ᱵᱟᱲᱟ ᱦᱩᱭᱩᱜᱼᱟ᱾
ᱦᱳᱭ ᱦᱳᱭ ᱟᱫᱚ ᱛᱟᱦᱚᱞᱮ ᱞᱟᱹᱭ ᱮᱜ ᱟᱞᱤᱧ ᱦᱟᱸᱜ ᱜᱚᱝᱠᱮᱼᱼ ᱮ ᱢᱚᱴᱟᱢᱩᱴᱤ ᱱᱚᱝᱠᱟ ᱟᱹᱞᱤᱧᱟᱜ ᱱᱚᱝᱠᱟ, ᱟᱯᱮᱥᱮᱫ ᱫᱚ ᱱᱚᱣᱟᱼᱼ ᱤᱭᱟᱹ ᱠᱚ ᱟᱯᱮ ᱴᱚᱴᱷᱟ ᱠᱚᱨᱮ ᱱᱚᱣᱟ ᱤᱭᱟᱹᱼᱼ ᱧᱮᱞᱚᱜ ᱟᱥᱮ ᱵᱟᱝ ᱡᱟᱦᱟᱸ ᱟ ᱴᱤᱠᱤᱴ ᱠᱚ ᱚᱠᱟᱴᱟᱜ ᱫᱚ ᱰᱮ ᱱᱟᱭᱤᱴ ᱴᱤᱠᱤᱴ ᱠᱚ ᱾
ᱟ ᱰᱮ ᱱᱟᱭᱤᱴ ᱴᱤᱠᱤᱴ ᱜᱚᱢᱠᱮ ᱪᱮᱫ ᱨᱮᱱᱟᱜ ᱜᱚᱢᱠᱮ ᱴᱤᱠᱤᱴ ᱫᱚ?
ᱴᱤᱠᱤᱴ ᱢᱟᱱᱮ ᱚᱱᱟ ᱡᱟᱦᱟᱸ ᱞᱚᱴᱟᱨᱤ ᱴᱤᱠᱤᱴ ᱜᱚᱢᱠᱮ ᱾
ᱦᱳᱭ ᱦᱳᱭ ᱦᱳᱭ ᱦᱳᱭ ᱦᱳᱭ ᱾
ᱚᱱᱟ ᱠᱚ ᱟᱹᱠᱷᱨᱤᱧ ᱵᱟᱲᱟᱭ ᱜᱮᱭᱟ ᱥᱮ ᱟᱯᱮ ᱴᱚᱴᱷᱟ ᱠᱚᱨᱮ?
ᱦᱮᱸ ᱜᱚᱝᱠᱮ ᱟᱹᱠᱷᱨᱤᱧ ᱢᱟᱠᱚ ᱟᱹᱠᱷᱨᱤᱧ ᱜᱮ ᱜᱚᱝᱠᱮ ᱾
ᱦᱳᱭ ᱟᱫᱚ ᱦᱟᱸᱜ ᱟᱹᱞᱤᱧ ᱦᱟᱸᱜ ᱞᱤᱧ ᱞᱟᱹᱭᱟ ᱡᱚᱠᱷᱚᱱ ᱞᱟᱹᱴᱩ ᱯᱷᱚᱱ ᱢᱮᱱᱟᱜ ᱟᱠᱟᱫ ᱛᱟᱵᱤᱱᱟ, ᱟᱹᱞᱤᱧ ᱦᱟᱸᱜᱼᱼ ᱦᱚᱸ ᱳᱭᱮᱵᱽᱥᱟᱭᱤᱴ ᱨᱮ ᱦᱟᱸᱜ ᱞᱤᱧ ᱡᱟᱱᱟᱣ ᱟᱵᱮᱱᱟ ᱡᱮ ᱱᱚᱣᱟ ᱫᱤᱱ ᱦᱤᱞᱳᱜ ᱠᱟᱴᱟᱣ ᱵᱮᱱ, ᱟᱨ ᱱᱚᱣᱟᱴᱟᱜ ᱠᱟᱴᱟᱣ ᱵᱮᱱ ᱾ ᱟᱹᱞᱤᱧ ᱚᱱᱟᱴᱟᱜ ᱨᱮ ᱦᱟᱸᱜ ᱠᱟᱹᱴᱤᱡ ᱞᱤᱧ ᱵᱮᱵᱚᱥᱛᱷᱟ ᱠᱟᱜᱼᱟ ᱾ ᱟᱪᱪᱷᱟ ᱟᱹᱵᱤᱱᱟᱜ, ᱟᱹᱵᱤᱱᱟᱜ ᱫᱩᱠ ᱟᱹᱞᱤᱧ ᱱᱚᱣᱟᱼᱼ ᱦᱮᱸ ᱞᱩᱛᱩᱨ ᱛᱮ ᱟᱸᱡᱚᱢ ᱠᱟᱛᱮᱜ ᱥᱟᱹᱨᱤ ᱜᱮ ᱜᱚᱝᱠᱮ ᱟᱹᱰᱤ ᱠᱷᱟᱨᱟᱯ ᱜᱮᱞᱤᱧ ᱵᱩᱡᱷᱟᱹᱣ ᱠᱮᱜᱼᱟ ᱾ ᱱᱚᱝᱠᱟ ᱟᱭᱢᱟ ᱜᱮ ᱢᱮᱱᱟᱜ ᱠᱚ ᱛᱟ ᱵᱚᱱᱟ ᱫᱩᱠ ᱨᱮ ᱟᱵᱚ ᱥᱟᱱᱛᱟᱲ ᱦᱚᱯᱚᱱ ᱠᱚᱼᱼ
ᱦᱳᱭ ᱦᱳᱭ, ᱦᱳᱭ ᱾
ᱟᱫᱚ ᱚᱱᱠᱟ ᱜᱮ ᱦᱟᱸᱜ ᱟᱹᱞᱤᱧ ᱳᱭᱮᱵᱽᱥᱟᱭᱤᱴ ᱨᱮ ᱦᱟᱸᱜ ᱠᱟᱹᱴᱤᱡᱼᱼ ᱟᱹᱞᱤᱧ ᱠᱷᱟᱡ ᱦᱟᱸᱜ ᱞᱤᱧ ᱮᱰ ᱠᱟᱵᱤᱱ ᱠᱟᱱᱟ ᱦᱟᱸᱜ ᱾ ᱦᱳᱭᱥᱮ, ᱚᱱᱟᱛᱮ ᱪᱟᱯ ᱵᱟᱱᱩᱜ ᱠᱟᱫᱟ ᱟᱨᱦᱚᱸ ᱟᱹᱞᱤᱧᱼᱼ ᱦᱮᱸ ᱚᱱᱟ ᱫᱚᱞᱤᱧ ᱡᱟᱱᱟᱣ ᱟᱵᱮᱱᱟ ᱦᱟᱸᱜ, ᱚᱠᱟᱴᱟᱜ ᱵᱤᱱ ᱠᱟᱴᱟᱣᱟ ᱟᱹᱵᱤᱱᱟᱜᱼᱼ ᱜᱷᱟᱸᱨᱚᱡᱽ ᱫᱚ ᱦᱟᱸᱜ ᱞᱤᱧ, ᱡᱤᱭᱟᱹᱲ ᱨᱩᱣᱟᱹᱲ ᱠᱟᱛᱟ ᱵᱤᱱᱟ ᱾ ᱦᱚᱭ ᱜᱚᱝᱠᱮ, ᱟᱨ ᱜᱤᱫᱟᱹᱨ ᱯᱤᱫᱟᱹᱨ ᱠᱚᱫᱚ ᱥᱤᱠᱷᱱᱟᱹᱛ ᱫᱚ ᱦᱟᱸᱜ ᱜᱚᱢᱼᱼ ᱠᱮ ᱟᱹᱰᱤ ᱡᱩᱛ ᱜᱮ ᱮᱢᱟ ᱠᱚ ᱛᱟᱵᱚᱱ ᱯᱮ ᱾
ᱮᱠᱫᱚᱢ ᱮᱠᱫᱚᱢ, ᱜᱚᱝᱠᱮ ᱟᱫᱚ ᱚᱱᱟᱜᱮ ᱜᱤᱫᱟᱹᱨ ᱢᱟᱠᱚ ᱞᱟᱹᱭᱮᱫ ᱜᱮ ᱚᱞ ᱯᱟᱲᱦᱟᱜ ᱟᱹᱞᱤᱧᱼᱼ ᱵᱟᱹᱵᱩ ᱢᱟᱭ ᱞᱟᱹᱭ ᱮᱫ ᱟᱭ ᱯᱤ ᱮᱥ ᱤᱧ ᱵᱮᱱᱟᱜᱼᱟ ᱾ ᱦᱳᱭ ᱟᱨ ᱢᱟᱹᱭ ᱫᱚᱭ ᱞᱟᱹᱭ ᱮᱫᱼᱟ ᱱᱚᱣᱟ ᱮᱼᱼ ᱯᱤᱡᱤ ᱨᱮ ᱯᱤᱡᱤ ᱦᱚᱥᱯᱤᱴᱟᱞ ᱨᱮ ᱚᱸᱰᱮᱼᱼ ᱚᱸᱰᱮ ᱯᱟᱲᱦᱟᱜ ᱮ ᱞᱟᱹᱭ ᱞᱟᱹᱜᱤᱫᱚᱜ ᱠᱟᱱᱟ, ᱞᱟᱹᱭ ᱫᱟᱭ ᱚᱱᱟ ᱴᱟᱜ ᱢᱟᱱᱮ ᱦᱳᱥᱴᱮᱞ ᱨᱤᱧ ᱵᱷᱩᱨᱛᱤᱜᱼᱟ ᱚᱱᱟ ᱤᱥᱠᱩᱞ ᱨᱮ ᱚᱱᱟᱼᱼ ᱢᱟᱱᱮ ᱠᱚᱞᱮᱡᱽ ᱚᱱᱟ ᱢᱮᱰᱤᱠᱮᱞ ᱠᱚᱞᱮᱡᱽ ᱨᱤᱧ ᱵᱷᱩᱨᱛᱤᱜᱼᱟ ᱾ ᱟᱫᱚ ᱜᱚᱝᱠᱮ ᱱᱚᱸᱝᱠᱟ ᱴᱟᱠᱟ ᱯᱚᱭᱥᱟ ᱠᱚ ᱵᱟᱝ ᱠᱷᱟᱹᱛᱤᱨ ᱛᱮ ᱟᱫᱚ ᱟᱹᱞᱤᱧ ᱦᱚᱸ ᱵᱟᱹᱞᱤᱧ ᱢᱮᱱᱼᱼ ᱨᱮᱜ ᱟᱭ ᱞᱟᱡᱟᱣᱛᱮ ᱡᱮᱼᱼ ᱮ ᱵᱤᱴᱤ ᱥᱮ ᱵᱟᱹᱵᱩ ᱢᱟᱱᱮ ᱵᱟᱹᱧ ᱯᱟᱲᱦᱟᱣ ᱫᱟᱲᱮᱭᱟᱵᱤᱱ ᱠᱟᱱᱟ ᱥᱮ ᱵᱟᱹᱱᱩᱜ ᱟᱠᱟᱫᱟ ᱾
ᱦᱚᱭ ᱥᱮ ᱦᱮᱸ ᱛᱷᱤᱨ ᱜᱮ ᱢᱮᱱᱟᱜ ᱟᱠᱟᱫᱤᱧᱟ ᱟᱫᱚ ᱩᱱᱠᱤᱱ ᱦᱚᱸ ᱯᱷᱟᱨᱟᱹᱜᱤ ᱠᱟᱱᱟ ᱠᱤᱱ ᱟᱹᱞᱤᱧ ᱪᱮᱛᱟᱱ ᱨᱮ ᱾
ᱦᱳᱭ ᱦᱳᱭ, ᱟᱫᱚ ᱚᱱᱟ ᱛᱮᱜᱮ ᱫᱚ ᱞᱤᱧ ᱞᱟᱹᱭᱟᱼᱼ ᱮᱸ ᱱᱚᱜᱼᱚᱭ ᱡᱮ ᱟᱹᱞᱤᱧ ᱢᱚᱴᱟ ᱢᱩᱴᱤ ᱱᱤᱛᱚᱜ ᱫᱚ ᱦᱟᱸᱜ ᱠᱟᱹᱴᱤᱡ ᱟᱹᱞᱤᱧ ᱮᱴᱠᱮᱴᱼᱼ ᱴᱚᱬᱮ ᱨᱮ ᱢᱮᱱᱟᱜ ᱟᱠᱟᱫ ᱞᱮᱭ ᱠᱟᱨᱚᱱ ᱫᱚᱼᱼ ᱱᱚᱜᱼᱚᱭ ᱡᱮ ᱟᱹᱞᱤᱧ ᱦᱚᱸ ᱫᱤᱥᱚᱢ ᱥᱮᱱ ᱦᱟᱸᱜ ᱞᱤᱧ ᱦᱮᱡ ᱟᱠᱟᱱᱟ ᱜᱚᱝᱠᱮ, ᱚᱱᱮ ᱵᱟᱹᱞᱤᱧ ᱞᱟᱹᱭᱟ ᱵᱤᱱᱟ ᱫᱤᱥᱚᱢᱼᱼ ᱥᱮ ᱞᱤᱧ ᱦᱮᱡ ᱟᱠᱟᱱᱟ ᱟᱫᱚ ᱟᱹᱞᱤᱧ ᱫᱚ ᱦᱟᱸᱜᱼᱼ ᱱᱚᱝᱠᱟ ᱞᱮᱠᱟ ᱫᱚ ᱟᱹᱞᱤᱧ ᱫᱚ ᱞᱚᱱᱰᱚᱱ ᱨᱮ ᱦᱟᱸᱜ ᱞᱤᱧ ᱛᱟᱸᱦᱮᱱᱟ ᱜᱚᱝᱠᱮ ᱾
ᱟᱪᱪᱷᱟ ᱟᱪᱪᱷᱟ ᱜᱚᱝᱠᱮ, ᱢᱟᱱᱮ ᱟᱹᱰᱤ ᱥᱟᱺᱜᱤᱧ ᱨᱮ ᱜᱚᱢᱠᱮ ᱚᱱᱟ ᱠᱚ ᱡᱟᱭᱜᱟ ᱢᱟ ᱟᱞᱮ ᱢᱟᱼᱼ ᱟᱞᱮ ᱨᱮᱸᱜᱮᱡ ᱦᱚᱲᱟᱜ ᱠᱩᱠᱢᱩ ᱨᱮᱦᱚᱸ ᱜᱚᱝᱠᱮ ᱵᱟᱝ ᱦᱤᱡᱩᱜᱼᱟ ᱚᱱᱠᱟᱱᱟᱜ ᱡᱟᱭᱜᱟ ᱨᱮᱫᱚ ᱾
ᱦᱳᱭ ᱦᱳᱭ, ᱟᱫᱚ ᱦᱟᱸᱜ ᱨᱮᱸᱜᱮᱡ ᱦᱚᱲ ᱫᱚ ᱟᱞᱚᱵᱤᱱ ᱞᱟᱹᱭᱟ ᱟᱹᱵᱤᱱ ᱫᱚ ᱡᱟᱦᱟᱸ ᱫᱷᱚᱱ ᱫᱚᱣᱞᱚᱛ ᱢᱮᱱᱟᱜᱼᱟᱼᱼ ᱚᱱᱟ ᱫᱚ ᱦᱟᱸᱜ ᱜᱚᱝᱠᱮᱼᱼ ᱱᱚᱜᱼᱚᱭ, ᱟᱹᱞᱤᱧ ᱩᱱᱟᱹᱜ ᱥᱟᱺᱜᱤᱧ ᱨᱮ, ᱛᱟᱦᱮᱸ ᱠᱟᱛᱮ ᱦᱚᱸ, ᱨᱮᱸᱜᱮᱡ ᱡᱟᱞᱟᱛᱮ, ᱱᱚᱜᱼᱱᱟ ᱠᱩᱥᱤ ᱨᱟᱹᱥᱠᱟᱹ, ᱚᱸᱰᱮ ᱚᱱᱟ ᱵᱟᱹᱞᱤᱧ ᱧᱟᱢᱛᱮ, ᱢᱟᱱᱮ, ᱨᱮᱸᱜᱮᱡ ᱛᱮᱜᱮ ᱦᱟᱸᱜ, ᱟᱹᱞᱤᱧ ᱦᱚᱸ ᱱᱚᱜ ᱫᱤᱥᱚᱢ ᱛᱮ ᱦᱟᱸᱜ, ᱞᱤᱧ ᱫᱟᱹᱲ ᱟᱹᱜᱩ ᱟᱠᱟ-ᱟ ᱜᱚᱝᱠᱮ ᱾
ᱟᱪᱪᱷᱟ, ᱟᱪᱪᱷᱟ ᱜᱚᱝᱠᱮ, ᱦᱳᱭ ᱦᱳᱭ ᱦᱳᱭ ᱾
ᱦᱮᱸ, ᱡᱟᱦᱟᱸ ᱟᱵᱚ, ᱥᱤᱧᱚᱛ ᱫᱤᱥᱚᱢ ᱨᱮᱱᱟᱜ, ᱚᱛ ᱦᱟᱥᱟ ᱛᱟᱵᱚᱱ, ᱱᱚᱣᱟ ᱢᱟ ᱦᱮᱸᱼ, ᱜᱚᱝᱠᱮ, ᱱᱚᱰᱮ ᱠᱷᱚᱱ ᱜᱮ, ᱟᱹᱞᱤᱧᱟᱜ ᱦᱚᱸ, ᱮᱛᱚᱦᱚᱵ ᱦᱳᱭ ᱥᱮ ᱟᱫᱚ ᱱᱚᱣᱟ ᱫᱚ, ᱵᱟᱹᱜᱤ ᱠᱟᱛᱮᱫ ᱢᱟ, ᱵᱟᱝ ᱦᱟᱸᱜ, ᱞᱤᱧ ᱛᱟᱦᱮᱸ, ᱫᱟᱲᱮᱭᱟᱜ ᱠᱟᱱ ᱾
ᱦᱳᱭ ᱦᱳᱭ, ᱜᱚᱝᱠᱮ!
ᱦᱳᱭ ᱟᱫᱚ, ᱚᱱᱟ ᱠᱷᱟᱹᱛᱤᱨ ᱟᱛᱮ ᱜᱮ, ᱟᱹᱞᱤᱧ ᱱᱚᱛᱮ ᱫᱚᱞᱤᱧ, ᱦᱮᱡ ᱟᱠᱟᱱᱟ, ᱟᱨ ᱮᱸᱼ ᱱᱚᱝᱠᱟ ᱟᱹᱵᱤᱱᱟᱜ, ᱫᱩᱠ ᱟᱹᱰᱤ ᱵᱩᱡ ᱜᱮᱞᱤᱧ, ᱵᱩᱡ ᱠᱮᱫᱟ ᱦᱟᱸᱜ, ᱱᱚᱜᱝᱠᱟ ᱚᱱᱮᱞᱤᱧ ᱞᱟᱹᱭ ᱟᱵᱮᱱ ᱠᱟᱱᱟ, ᱟᱹᱞᱤᱧ ᱦᱟᱸᱜ, ᱚᱱᱟ ᱫᱚ ᱦᱟᱸᱜ, ᱞᱤᱧ ᱡᱟᱱᱟᱣ ᱟᱵᱮᱱᱟ, ᱱᱚᱜᱼᱚᱭ ᱡᱮ, ᱯᱷᱳᱱ ᱱᱟᱢᱵᱟᱨ ᱠᱚᱫᱚ ᱦᱟᱸᱜ, ᱧᱟᱢ ᱵᱟᱲᱟ ᱦᱩᱭ ᱮᱱᱟ, ᱟᱫᱚ, ᱚᱱᱟ ᱫᱚ ᱦᱟᱸᱜ, ᱚᱱᱟ ᱫᱚ ᱠᱟᱹᱴᱤᱡ, ᱟᱡ ᱟᱹᱰᱤ ᱯᱟᱨᱥᱚᱱᱟᱞ ᱥᱮᱫ ᱯᱟᱲᱟᱜ ᱠᱟᱱᱟ ᱥᱮ, ᱟᱫᱚ, ᱚᱱᱟ ᱫᱚ ᱦᱟᱸᱜ, ᱵᱟᱹᱞᱤᱧ ᱞᱟᱹᱭ ᱟᱵᱤᱱ ᱠᱟᱱᱟ ᱟᱫᱚ, ᱚᱠᱟ ᱞᱮᱠᱟᱛᱮ, ᱟᱹᱞᱤᱧ ᱫᱚ ᱚᱱᱮ ᱞᱤᱧ ᱞᱟᱹᱣ ᱟᱜ ᱵᱮᱱᱟ ᱞᱤᱧ ᱫᱚ ᱮᱸᱼᱚᱸᱜ, ᱩᱸᱻᱜ-ᱷᱩᱢ ᱞᱚᱱᱰᱚᱱ ᱨᱮ ᱛᱟᱦᱮᱱ ᱦᱚᱲ, ᱟᱫᱚ ᱦᱮᱡ ᱦᱩᱭ ᱟᱠᱟᱱᱟ ᱾ ᱚᱱᱟ, ᱪᱟᱥᱵᱟᱥ ᱠᱚ, ᱨᱟᱠᱟᱵ ᱜᱮᱭᱟ ᱟᱨᱠᱤ ᱾
ᱦᱳᱭ, ᱦᱳᱭ ᱦᱳᱭ ᱜᱚᱝᱠᱮ, ᱟᱫᱚ, ᱠᱟᱹᱴᱤᱡ ᱪᱟᱬ ᱧᱚᱜ, ᱵᱤᱱ ᱵᱮᱵᱚᱥᱛᱷᱟ ᱞᱤᱧ ᱠᱷᱟᱱ ᱫᱚ, ᱟᱹᱰᱤ ᱜᱮ ᱱᱟᱯᱟᱭ ᱱᱟᱯᱟᱭᱚᱜᱼᱟ, ᱦᱳᱭ ᱥᱮ ᱾
ᱦᱳᱭ ᱦᱳᱭ, ᱟᱹᱞᱤᱧ ᱱᱚᱛᱮ ᱠᱷᱚᱱ, ᱨᱩᱣᱟᱹᱲ ᱛᱚᱨᱟ ᱜᱮ ᱦᱟᱸᱜ, ᱚᱱᱟ ᱫᱚ, ᱟᱹᱞᱤᱧ ᱵᱮᱵᱚᱥᱛᱷᱟ ᱟᱵᱮᱱᱟ, ᱚᱱᱟ ᱫᱚ ᱟᱞᱚᱵᱮᱱ ᱴᱮᱱᱥᱮᱱᱚᱜᱼᱟ, ᱟᱨ ᱩᱱᱟᱹᱜ ᱫᱩᱠ ᱨᱮᱦᱚᱸ, ᱟᱹᱰᱤ ᱨᱟᱹᱥᱠᱟᱹ ᱥᱟᱦᱤᱸᱡ ᱜᱮ, ᱛᱟᱦᱮᱱ ᱵᱤᱱ ᱦᱟᱸᱜ ᱾᱾ ᱟᱫᱚ, ᱜᱷᱟᱨᱚᱸᱡᱽ
ᱟᱞᱤᱧ ᱫᱚ ᱵᱟᱝ ᱜᱚᱸᱝ ᱵᱟᱝ ᱨᱮᱦᱚᱸ ᱜᱚᱝᱠᱮ, ᱢᱟᱱᱮ, ᱟᱹᱞᱤᱧ ᱨᱮᱱ ᱜᱤᱫᱟᱹᱨ ᱯᱤᱫᱟᱹᱨ ᱵᱟᱠᱷᱨᱟ ᱛᱮ ᱫᱚ, ᱮᱠᱫᱚᱢ ᱠᱟᱹᱴᱤᱡ, ᱤᱡᱤ ᱵᱤᱱ ᱠᱚᱨᱟᱣᱟ, ᱦᱮ ᱟᱹᱞᱤᱧ ᱟᱹᱵᱤᱱ ᱵᱤᱱᱟᱹ ᱞᱟᱹᱭ ᱛᱮ ᱡᱮ, ᱟᱹᱞᱤᱧ ᱱᱚᱜ ᱚᱱᱟ, ᱵᱮᱵᱚᱥᱛᱷᱟ ᱟᱹ ᱞᱤᱧ ᱞᱟᱹᱜᱤᱫ ᱦᱮᱸᱥᱮ ᱾ ᱟᱹᱞᱤᱧ ᱚᱱᱟ ᱠᱚ, ᱠᱟᱛᱷᱟ ᱢᱟᱱᱮ ᱟᱸᱡᱚᱢ ᱠᱟᱛᱮᱫ ᱜᱮ, ᱟᱹᱰᱤ ᱨᱟᱹᱥᱠᱟᱹ ᱞᱤᱧ ᱟᱹᱭ ᱠᱟᱹᱹ ᱭᱮᱜᱼᱟ, ᱧᱟᱢ ᱞᱮᱠᱷᱟᱱ ᱜᱚᱝᱠᱮ, ᱪᱮᱫ ᱛᱤᱱᱟᱹᱜ ᱨᱟᱹᱥᱠᱟᱹ ᱞᱤᱧ, ᱟᱹᱭᱠᱟᱹᱣᱟ ᱢᱟᱥᱮ ᱞᱟᱹᱭ ᱵᱤᱱ, ᱢᱟ ᱟᱹᱵᱤᱱᱟᱜ ᱢᱤᱫᱴᱮᱱ ᱯᱷᱳᱴᱳ ᱠᱚ, ᱠᱩᱞ ᱛᱟᱵᱤᱱ ᱜᱚᱝᱠᱮ, ᱟᱹᱞᱤᱧ ᱫᱤᱱ ᱦᱤᱞᱳᱜ ᱜᱮᱞᱤᱧ, ᱫᱮᱵᱟ ᱥᱮᱵᱟ ᱟᱹᱵᱤᱱᱟ ᱯᱩᱡᱟᱹ ᱟᱹᱵᱤᱱᱟᱞᱤᱧ ᱾
ᱵᱟᱝ ᱜᱚᱝᱠᱮ! ᱚᱱᱟ ᱠᱚᱫᱚ ᱫᱮᱵᱟᱥᱵᱟ ᱠᱚᱫᱚ ᱵᱟᱝ ᱞᱟᱜᱟᱜᱼᱟ ᱾ ᱟᱹᱞᱤᱧ ᱡᱩᱫᱤ, ᱱᱩᱱᱟᱹᱜ ᱢᱟᱨᱟᱝ ᱦᱚᱲ ᱵᱮᱱᱟᱣ ᱠᱟᱛᱮᱫ, ᱡᱩᱫᱤ ᱱᱚᱣᱟ ᱥᱟᱱᱛᱟᱲ ᱦᱚᱯᱚᱱ ᱞᱟᱹᱜᱤᱫ ᱜᱮ, ᱵᱟᱹᱞᱤᱧ ᱠᱚᱨᱟᱣᱟ ᱛᱟᱦᱚᱞᱮ ᱠᱷᱟᱱ ᱫᱚ, ᱟᱹᱞᱤᱧ ᱫᱚ ᱢᱟᱱᱮ, ᱥᱟᱱᱛᱟᱲ ᱦᱚᱯᱚᱱ ᱡᱟᱱᱟᱢ ᱠᱟᱛᱮᱜ, ᱢᱤᱫᱴᱮᱱ ᱥᱟᱱᱛᱟᱲ ᱟᱭᱩ ᱦᱚᱲᱟᱜ ᱠᱩᱠᱷᱤ ᱠᱷᱚᱱ, ᱩᱰᱩᱠ ᱠᱟᱛᱮᱜ ᱟᱹᱞᱤᱧᱟᱜ, ᱢᱟᱱᱮ, ᱵᱮᱠᱟᱨ ᱜᱮᱞᱤᱧ ᱵᱩᱡᱷᱟᱹᱣ ᱮᱼᱟ, ᱦᱳᱭᱥᱮ ᱾
ᱦᱳᱭ ᱜᱚᱝᱠᱮ ᱾
ᱟᱫᱚ, ᱚᱱᱠᱟ ᱞᱮᱠᱟᱛᱮ ᱦᱟᱸᱜ, ᱟᱫᱚ ᱚᱱᱠᱟ ᱡᱩᱫᱤ? ᱟ, ᱯᱮ ᱟᱹᱛᱩ ᱴᱚᱞᱟ ᱠᱚᱨᱮ, ᱜᱚᱝᱠᱮ ᱟᱯᱮ ᱴᱚᱴᱷᱟ ᱠᱚᱨᱮ, ᱡᱩᱫᱤ ᱟᱱᱟᱴ ᱠᱚ ᱢᱮᱱᱟᱜᱼᱟ, ᱛᱟᱦᱚᱞᱮ ᱠᱷᱟᱱ ᱜᱟ ᱠᱟᱹᱴᱤᱡ ᱞᱟᱹᱭ ᱟᱹᱞᱤᱧ ᱵᱮᱱ, ᱟᱹᱞᱤᱧ ᱚᱱᱟ, ᱚᱱᱟᱴ ᱵᱮᱵᱚᱥᱛᱷᱟ ᱨᱮᱱᱟᱜ ᱞᱤᱧ ᱨᱤᱠᱟᱹᱭᱟ ᱦᱟᱸᱜ, ᱜᱚᱢᱠᱮ ᱾
ᱟᱼᱦᱟᱜ
ᱟᱪᱷᱟ
ᱦᱳᱭ ᱜᱚᱢᱠᱮ, ᱛᱟᱦᱚᱞᱮ, ᱚᱱᱟ ᱳᱭᱮᱵᱽᱥᱟᱭᱤᱴ ᱦᱟᱸᱜ, ᱵᱷᱮᱡᱟ ᱟᱹᱞᱤᱧ ᱵᱮᱱ, ᱚᱱᱟ ᱭᱮᱵᱽᱥᱟᱭᱤᱴ ᱨᱮᱜᱮ, ᱛᱤᱱᱟᱹᱜ ᱜᱟᱱ ᱢᱟᱱᱮ, ᱟᱱᱟᱴ ᱢᱮᱱᱟᱜᱼᱟ ᱾ ᱢᱟᱱᱮ, ᱟᱞᱮ ᱴᱚᱴᱷᱟ ᱨᱮ ᱾ ᱚᱱᱟ ᱞᱤᱧ, ᱵᱷᱮᱡᱟ ᱜᱚᱫ ᱟᱵᱤᱱᱟ, ᱦᱳᱭ ᱥᱮ ᱾
ᱦᱳᱭ, ᱦᱳᱭ, ᱡᱚᱛᱚ, ᱡᱚᱛᱚ ᱡᱚᱛᱚᱜ ᱜᱮ, ᱦᱮᱸ, ᱵᱷᱮᱡᱟ ᱵᱮᱱ, ᱚᱱᱟ ᱳᱭᱮᱵᱥᱟᱭᱤᱴ ᱨᱮ ᱾ ᱟᱨ, ᱟᱯᱮ ᱚᱱᱮ, ᱢᱚᱭᱩᱨᱵᱷᱚᱸᱡᱽ ᱰᱤ ᱮᱢᱥ ᱛᱮᱦᱟᱸ ᱞᱤᱧ, ᱨᱚᱯᱚᱲ ᱠᱟᱱᱟ ᱾ ᱚᱱᱟ ᱛᱷᱮᱠᱮ ᱫᱚ, ᱪᱟᱯ ᱵᱟᱹᱱᱩᱜᱼᱟ ᱾
ᱦᱳᱭ, ᱦᱳᱭ ᱦᱳᱭ ᱾
ᱟᱫᱚ ᱱᱤᱛᱚᱜ ᱢᱟ ᱚᱱᱠᱟ ᱟᱹᱞᱤᱧ ᱫᱚ ᱢᱟᱱᱮ ᱡᱚᱛᱚ ᱜᱮᱭᱟᱱᱞᱤᱧ ᱵᱟᱹᱜᱤ ᱦᱚᱴᱚ ᱠᱟᱫᱟ ᱛᱚ ᱟᱛᱳ ᱫᱤᱥᱚᱢ ᱨᱮᱛᱚ ᱟᱹᱞᱤᱧ ᱫᱚ ᱚᱱᱟ ᱠᱚ ᱡᱤᱱᱤᱥ ᱡᱩᱫᱤ ᱞᱤᱧ ᱟᱹᱜᱩᱭ ᱛᱟᱞᱧᱭᱟ ᱱᱚᱜᱼᱱᱟ ᱥᱩᱫᱷᱩ ᱦᱟᱸᱜ ᱜᱚᱝᱠᱮ ᱪᱮᱫ ᱞᱤᱧ ᱞᱟᱹᱭᱟᱞᱤᱧᱟ ᱯᱟᱥᱯᱳᱨᱴ ᱟᱨ ᱱᱚᱜᱼᱚᱱᱟ ᱦᱮᱸ ᱯᱷᱳᱱ ᱜᱮᱜ ᱞᱤᱧ ᱥᱚᱸᱜᱮ ᱠᱟᱫᱟ ᱟᱫᱚ ᱵᱟᱫ ᱵᱟᱹᱠᱤ ᱡᱤᱱᱤᱥ ᱫᱚ ᱵᱟᱹᱞᱤᱧ ᱥᱚᱸᱜᱮ ᱠᱟᱜᱼᱟ ᱦᱟᱸᱜ᱾
ᱦᱳᱭ ᱦᱳᱭ ᱦᱳᱭ ᱦᱳᱭ᱾
ᱟᱫᱚ ᱢᱟᱱᱮ ᱥᱚᱸᱜᱮ ᱞᱮᱠᱟ ᱱᱟᱜ ᱜᱚᱝᱠᱮ ᱪᱟᱟᱨ ᱪᱟᱲᱦᱟ ᱠᱚ ᱰᱤᱥᱴᱟᱵ ᱞᱤᱧᱟᱹ ᱛᱤᱥᱮᱢ ᱦᱤᱡᱩᱜᱼᱟ ᱛᱤᱥᱮᱢ ᱦᱤᱡᱩᱜᱼᱟ ᱱᱚᱜᱼᱚ ᱱᱚᱝᱠᱟ᱾
ᱦᱳᱭ ᱦᱳᱭ ᱦᱳᱭ᱾
ᱟᱫᱚ ᱚᱱᱟ ᱠᱷᱟᱹᱛᱤᱨ ᱛᱮ ᱱᱚᱣᱟ ᱥᱩᱫᱩ ᱱᱚᱣᱟ ᱜᱮ ᱦᱟᱸᱜ ᱞᱧ ᱥᱚᱸᱜᱮ ᱠᱟᱜᱼᱟ ᱟᱫᱚ ᱱᱚᱣᱟ ᱨᱮᱫᱚ ᱦᱟᱸᱜ ᱦᱮᱸ ᱚᱱᱠᱟ ᱨᱚᱠᱚᱢ ᱱᱟᱢᱵᱟᱨ ᱠᱚᱫᱚ ᱵᱟᱹᱱᱩᱜ ᱟᱠᱟᱜ ᱛᱟᱠᱚᱣᱟ᱾
ᱟᱪᱪᱷᱟ ᱟᱪᱪᱷᱟ ᱪᱷᱟ ᱜᱚᱝᱠᱮ᱾
ᱚᱱᱮ ᱯᱤ ᱟᱨ ᱱᱟᱢᱵᱟᱨ ᱢᱮᱱᱟᱜᱼᱟ ᱡᱟᱸ ᱯᱤ ᱟᱨ ᱠᱤ ᱯᱟᱨᱥᱚᱱᱟᱞ ᱮᱥᱤᱥ
ᱦᱳᱭ ᱦᱳᱭ ᱦᱳᱭ ᱦᱳᱭᱳᱭ ᱵᱩᱡ ᱠᱮᱫᱼᱟᱞᱤᱧ ᱜᱚᱢᱠᱮ᱾
ᱱᱤᱦ ᱱᱤᱭᱟᱛᱮ ᱢᱮᱱᱟᱜ ᱟᱫᱚ ᱩᱱ ᱫᱚ ᱦᱜ ᱚᱸᱰᱮ ᱜᱮ ᱦᱟᱸᱟᱜ ᱞᱤᱧ ᱵᱟᱹᱜᱤ ᱦᱚᱴᱚ ᱟᱠᱟᱫᱮᱭᱟ ᱛᱚ ᱟᱹᱞᱤᱧ ᱫᱚ ᱮᱠᱞᱟ ᱜᱮᱞᱤᱧ ᱦᱮᱡ ᱟᱠᱟᱱᱟ᱾
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱟᱹᱰᱤ ᱠᱩᱥᱤ ᱨᱮ ᱨᱟᱹᱥ ᱥᱠᱤᱨ ᱛᱟᱦᱮᱸ ᱠᱚᱜ ᱵᱤᱱ ᱪᱟᱸᱫᱳ ᱵᱚᱸᱜᱟ ᱟᱹᱵᱤᱱ ᱟᱹᱰᱤ ᱱᱟᱯᱟᱭ ᱫᱚᱦᱚ ᱠᱚᱵᱤᱱ ᱟᱹᱵᱤᱱ ᱟᱹᱞᱤᱧᱟᱜ ᱩᱢᱮᱨ ᱦᱚᱸ ᱡᱮᱢᱚᱱ ᱪᱟᱸᱫᱳ ᱵᱚᱸᱜᱟ ᱟᱵᱤᱱ ᱮ ᱮᱢᱟ ᱵᱤᱱ ᱢᱟ᱾ ᱦᱳᱭᱥᱮ ᱱᱩᱱᱟᱹᱜ ᱱᱩᱱᱟᱹᱜ ᱢᱟᱱᱮ ᱢᱟᱨᱟᱝ ᱦᱚᱲ ᱦᱩᱭ ᱠᱟ ᱨᱮᱦᱚᱸ ᱢᱟᱱᱮ ᱟᱞᱮ ᱨᱮᱸᱜᱮᱡ ᱦᱚᱲ ᱱᱤᱭᱮ ᱵᱤᱱ ᱩᱭᱦᱟᱹᱨ ᱵᱷᱟᱵᱽᱱᱟᱣ ᱟᱠᱟᱜᱼᱟ ᱾
ᱦᱳᱭ ᱟᱹᱞᱤᱧᱟᱜ ᱫᱚ ᱟᱹᱰᱤ ᱟᱫᱚ ᱦᱚᱝᱠᱟ ᱜᱚᱝᱠᱮ ᱟᱞᱮ ᱴᱚᱴᱷᱟ ᱠᱚᱨᱮ ᱦᱚᱸ ᱯᱟᱹᱦᱤᱞ ᱩᱪᱟᱹ ᱫᱚ ᱪᱮᱫ ᱜᱮ ᱵᱟᱝ ᱛᱟᱦᱮᱸ ᱠᱟᱱᱟ ᱱᱚᱜᱼᱚᱭ ᱡᱮ ᱟᱫᱚ ᱱᱤᱛᱚᱜ ᱫᱚ ᱟᱹᱰᱤ ᱠᱩᱥᱤ ᱨᱟᱹᱥᱠᱟᱹ᱾ ᱠᱟᱹ ᱢᱟᱱᱮ